ᱦᱮᱸ ᱜᱚᱝᱠᱮ ᱡᱚᱦᱟᱨ ᱜᱮ ᱦᱳᱭ
ᱦᱟᱯᱮ
ᱛᱟᱦᱚᱞᱮ ᱪᱮᱜ ᱵᱤᱱ ᱪᱤᱠᱟᱹᱭᱫᱟ ᱱᱤᱛᱚᱜ ᱫᱚ?
ᱦᱚᱜᱼᱚᱭ ᱠᱩᱞᱦᱤ ᱢᱩᱪᱟᱹᱫ
ᱚ ᱢᱟᱱᱮ ᱫᱟᱜ ᱢᱟᱹᱲᱤ ᱠᱚᱵᱮᱱ ᱧᱩ ᱠᱤᱫᱟ ᱥᱮ ᱟᱹᱣᱨᱤ
ᱦᱮᱸ ᱧᱩ ᱦᱳᱭᱱᱟ ᱮᱱᱟᱱ ᱢᱟᱥᱤᱨᱟᱹᱫ ᱧᱚᱜ ᱨᱮᱜᱮ
ᱚ
ᱪᱮᱫᱟᱜ ᱢᱟᱸᱰᱤ ᱠᱚ ᱟᱵᱮᱱ ᱫᱚ ᱫᱟᱜ ᱢᱟᱹᱰᱤ ᱦᱩᱭᱮᱱ ᱛᱟᱵᱮᱱᱟ
ᱦᱳᱭ ᱟᱹᱞᱤᱧ ᱦᱚᱸ ᱧᱩ ᱠᱟᱛ ᱧᱩ ᱵᱟᱲᱟ ᱠᱟᱛᱮᱫ ᱱᱚᱜᱼᱚᱭ ᱟᱹᱞᱤᱧ ᱦᱩᱞᱤᱧ ᱫᱩᱲᱩᱵ ᱠᱟᱱ ᱜᱮᱭᱟ
ᱛᱟᱦᱚᱞᱮ ᱵᱮᱥ ᱵᱟᱲᱟ ᱜᱮᱛᱚ?
ᱦᱳᱭ ᱱᱟᱯᱟᱭ ᱵᱟᱲᱟ ᱜᱮ ᱟᱹᱵᱤᱱ ᱜᱮ ᱪᱮᱜ ᱞᱮᱠᱟ ᱢᱮᱱᱟᱜ ᱵᱤᱱᱟ?
ᱟᱹᱞᱤᱧ ᱦᱟᱸᱜ ᱱᱟᱯᱟᱭ ᱵᱟᱲᱟ ᱜᱮ
ᱟ ᱚᱲᱟᱜ ᱠᱚᱨᱮ ᱪᱮᱫᱞᱮᱠᱟ ᱠᱚ ᱢᱮᱱᱟᱜ ᱠᱚᱣᱟ?
ᱚᱲᱟᱜ ᱠᱚᱨᱮ ᱦᱚᱸ ᱱᱟᱯᱟᱭ ᱵᱟᱲᱟ ᱜᱮ ᱢᱮᱱᱟᱜ ᱠᱚᱣᱟ ᱱᱤᱛᱚᱜ ᱫᱚ ᱟᱫᱚ ᱟᱵᱮᱱ ᱨᱮᱱ ᱚᱲᱟᱜ ᱦᱚᱲ ᱜᱤ ᱢᱚᱡᱽ ᱵᱟᱲᱟ ᱜᱮ?
ᱦᱮᱸ ᱢᱚᱡᱽ ᱵᱟᱲᱟ ᱜᱮ ᱢᱮᱱᱟᱜ ᱠᱚᱣᱟ ᱡᱚᱛᱚ ᱦᱚᱲ ᱜᱮ
ᱛᱟᱦᱚᱞᱮ ᱠᱟᱹᱢᱤ ᱠᱚᱫᱚ
ᱦᱩᱸ ᱠᱟᱹᱢᱤ ᱠᱚᱫᱚ ᱱᱤᱛᱚᱜ ᱫᱚ ᱟᱯᱟᱛᱚ ᱱᱤᱛᱚᱜ ᱫᱚ ᱵᱟᱹᱞᱤᱧ ᱠᱟᱹᱢᱤᱭᱫᱟ ᱱᱤᱛᱚᱜ ᱫᱚ ᱚᱲᱟᱜ ᱨᱮᱜᱮ ᱢᱮᱱᱟᱜ ᱠᱟᱞᱤᱧᱟ
ᱦᱳᱭ ᱦᱳᱭ
ᱟᱫᱚ ᱦᱩᱲᱩ ᱠᱚ ᱨᱚᱦᱚᱭ ᱦᱩᱭᱩᱜᱼᱟ ᱛᱚ ᱟᱫᱚ ᱫᱟᱜᱽ ᱠᱚ ᱵᱟᱹᱱᱩᱜ ᱠᱷᱟᱹᱛᱤᱨ ᱛᱮ ᱨᱚᱦᱚᱭ ᱠᱚᱦᱚᱸ ᱟᱹᱨᱤ ᱟᱨᱟᱢᱵᱚᱜᱼᱟ ᱾
ᱦᱳᱭ ᱚᱱᱠᱟᱜᱮ ᱱᱚᱛᱮ ᱦᱚᱸ ᱚᱱᱠᱟᱜᱮ᱾
ᱚᱸᱻ ᱱᱚᱛᱮ ᱦᱚᱸ ᱠᱤᱪᱷᱩ ᱫᱤᱱ ᱞᱟᱦᱟᱭ ᱫᱟᱜᱽ ᱠᱮᱫᱟᱭ ᱫᱚᱢᱮ ᱱᱤᱛᱚᱜ ᱫᱚ ᱟᱯᱟᱫᱚᱛᱚ ᱱᱤᱛᱚᱜ ᱫᱚ ᱵᱟᱭ ᱫᱟᱜᱽ ᱠᱟᱫᱟᱭ᱾ ᱮᱱ ᱜᱟᱯᱟ ᱫᱚ,
ᱦᱳᱭ,
ᱠᱟᱹᱴᱤᱡ ᱨᱤᱢᱤᱜ ᱦᱚᱸ ᱞᱟᱹᱭ ᱵᱤᱱ?
ᱦᱚᱞᱟ ᱢᱟᱫᱷᱮᱨ ᱠᱷᱚᱭ ᱦᱚᱸ ᱵᱟᱭ ᱫᱟᱜᱽ ᱠᱟᱫᱟ ᱥᱤᱛᱩᱝ ᱫᱟᱭ ᱟᱨ ᱜᱚᱨᱚᱢ ᱠᱟᱱᱟ ᱟᱹᱰᱤ ᱡᱳᱨ,
ᱦᱳᱭ, ᱜᱚᱨᱚᱢ ᱦᱚᱸ ᱟᱹᱰᱤ ᱡᱟᱹᱥᱛᱤ ᱜᱮ ᱜᱚᱨᱚᱢ ᱮᱢ ᱠᱟᱫᱟᱭ ᱛᱚ,
ᱦᱮᱸ
ᱟᱫᱚ ᱛᱮᱦᱮᱧ ᱫᱷᱤᱱᱟᱹᱝ ᱥᱮᱜ ᱡᱩᱫᱤ ᱫᱟᱜᱽ ᱦᱤᱡᱩᱜ ᱠᱷᱟᱭ ᱫᱚ
ᱚᱱᱟ ᱚᱱᱟᱝ ᱛᱚᱝ ᱫᱟᱜᱽ ᱦᱤᱡᱩᱜ ᱠᱟᱱᱟ ᱥᱮ ᱪᱤᱠᱟᱜ ᱠᱟᱱᱟ ᱦᱟᱸᱜ,
ᱦᱳᱭ, ᱛᱟᱦᱚᱞᱮ ᱜᱚᱝᱠᱮ ᱟᱵᱤᱱᱟᱜ ᱚᱲᱟᱜ ᱫᱚ ᱚᱠᱟ ᱥᱮᱱ ᱠᱟᱱ ᱛᱟᱵᱤᱱᱟ?
ᱱᱚᱱᱛᱮ ᱳᱭᱮᱥᱴ ᱵᱟᱝᱜᱟᱞ᱾
ᱦᱩᱸ, ᱚᱠᱟ ᱰᱤᱥᱴᱤᱠ ᱯᱟᱲᱟᱜ ᱠᱟᱱᱟ,
ᱢᱩᱨᱥᱤᱫᱟᱵᱟᱫᱽ᱾
ᱚᱸᱻ
ᱟᱵᱮᱱᱟᱜ ᱫᱚ?
ᱟᱞᱤᱧᱟᱜ ᱫᱚ ᱯᱩᱨᱩᱞᱤᱭᱟᱹ᱾ ᱛᱟᱞᱦᱮ ᱜᱚᱝᱠᱮ ᱟᱯᱮ ᱥᱮᱱ ᱫᱚ, ᱦᱩᱲᱩ ᱠᱚᱠᱚ ᱪᱟᱥ ᱜᱮᱭᱟ ᱥᱮ ᱟᱨᱚ ᱡᱟᱦᱟᱱᱟᱜ ᱠᱚ,
ᱦᱮᱸ ᱦᱩᱲᱩ ᱢᱟᱠᱚ ᱪᱟᱥ ᱜᱮ ᱟᱨᱦᱚᱸ ᱢᱮᱱᱟᱜ ᱠᱟᱜ ᱜᱮᱭᱟ᱾ ᱜᱩᱦᱩᱢ ᱛᱤᱞᱢᱤᱧ ᱛᱩᱲᱤ,
ᱦᱩᱸ᱾
ᱡᱚᱱᱰᱨᱟ ᱠᱚ ᱵᱮᱸᱜᱟᱲ ᱢᱟᱹᱨᱤᱪ ᱮᱢᱟᱱ, ᱛᱮᱭᱟᱜ ᱡᱟᱦᱟᱠᱚ ᱪᱟᱥᱟᱜ ᱦᱮᱱᱟᱜ ᱠᱟᱫᱟ ᱚᱱᱟ ᱠᱚᱜᱮ᱾
ᱚ, ᱟᱭᱢᱟ ᱜᱟᱱ ᱜᱮᱠᱚ ᱛᱟᱦᱚᱞᱮ ᱠᱚ ᱪᱟᱥ ᱜᱮᱭᱟ᱾
ᱦᱳᱭ ᱟᱭᱢᱟ,
ᱚ ᱢᱟᱱᱮ ᱥᱟᱸᱜᱮ ᱧᱚᱜ ᱜᱮ ᱥᱮ ᱚᱲᱟᱜ ᱡᱚᱢ ᱞᱮᱠᱟ ᱪᱮᱜᱭᱟ,
ᱮᱱᱠᱟ ᱟᱹᱰᱤ ᱥᱟᱸᱜᱮ ᱦᱚᱸ ᱵᱚᱞᱮ ᱵᱟᱝ ᱚᱲᱟᱜ ᱡᱚᱢ, ᱚᱲᱟᱜ ᱡᱚᱢ ᱦᱚᱸ ᱡᱚᱢ ᱞᱮᱠᱟ ᱡᱟᱜᱤ ᱵᱟᱹᱲᱛᱤᱜ ᱠᱷᱟᱡ ᱵᱟᱡᱟᱨ ᱥᱮᱫ ᱦᱚᱸ ᱤᱫᱤ, ᱦᱤᱭᱩᱜ ᱼᱟ ᱩᱛᱩ ᱵᱚᱫᱚᱞ ᱠᱚ ᱡᱟᱦᱟᱱᱟᱜ᱾
ᱦᱳᱭ,
ᱦᱳᱭ᱾
ᱛᱟᱦᱞᱮ ᱦᱩᱲᱩ ᱫᱚ ᱛᱤᱱ ᱵᱟᱨ ᱯᱮ ᱨᱚᱦᱚᱭ ᱜᱮᱭᱟ ᱟᱯᱮ ᱫᱚ?
ᱦᱩᱲᱩ ᱫᱚ ᱵᱟᱨ ᱫᱷᱚᱢ ᱵᱟᱨ ᱦᱮᱸ ᱵᱟᱨᱫᱷᱚᱢ ᱞᱮ ᱨᱚᱦᱚᱭ ᱵᱟᱲᱟᱭᱟ᱾
ᱦᱚᱸ ᱢᱟᱱᱮ ᱪᱟᱥ ᱥᱤᱡᱤᱱ ᱫᱚ ᱵᱟᱨ ᱫᱷᱟᱣ ᱦᱩᱭᱩᱜ ᱛᱟᱯᱮ ᱜᱮᱭᱟ ᱦᱩᱲᱩ,
ᱦᱳᱭ ᱦᱩᱲᱩ ᱫᱚ ᱵᱟᱨ ᱫᱷᱟᱣ᱾
ᱦᱚᱸ,
ᱟᱨ ᱮᱴᱟᱜ ᱤᱱᱤᱡᱤᱜ ᱛᱤ ᱡᱮᱢᱚᱱ ᱛᱤᱞᱢᱤᱧ ᱛᱩᱲᱤ ᱚᱱᱟ, ᱨᱟᱠᱟᱵ ᱵᱟᱲᱟ ᱠᱟᱛᱮᱜᱼᱼ ᱜᱩᱦᱩᱢ ᱠᱚᱼᱼ
ᱦᱮᱸ ᱟᱞᱮ ᱱᱚᱛᱮ ᱦᱚᱸ ᱜᱚᱝᱠᱮ ᱱᱚᱠᱟ ᱜᱮ ᱟᱯᱮ ᱞᱮᱠᱟ ᱜᱮᱼᱼ ᱟᱞᱮ ᱱᱚᱛᱮ ᱫᱚ ᱠᱟᱹᱴᱤᱡ ᱡᱩᱫᱟᱹ ᱧᱚᱜ ᱜᱮ ᱛᱟᱞᱮᱭᱟ ᱮᱸ ᱮᱨᱯᱚᱨᱮ ᱫᱚ ᱟᱞᱮ ᱫᱚ ᱢᱤᱫ ᱫᱷᱟᱣ ᱜᱮ ᱞᱮ ᱪᱟᱥ ᱫᱟᱲᱮᱭᱟᱜ ᱜᱮᱭᱟ ᱫᱟᱜ ᱠᱚ ᱦᱚᱸ ᱴᱷᱤᱠ ᱢᱚᱛᱚ ᱵᱟᱞᱮ ᱧᱟᱢᱟ ᱮᱨᱯᱚᱨᱮᱼᱼ ᱜᱟᱰᱟ ᱫᱟᱜ ᱛᱮ ᱜᱮ ᱞᱮ ᱪᱟᱥ ᱜᱮᱭᱟ ᱟᱨ ᱵᱟᱠᱷᱟᱡ ᱥᱮᱨᱢᱟ ᱱᱟᱜ ᱫᱟᱜ ᱡᱟᱹᱲᱤ ᱞᱮᱠᱷᱟᱡᱼᱼ
ᱟᱨ ᱚᱱᱮ ᱵᱳᱨᱤᱝ ᱨᱮᱭᱟᱜ ᱫᱟᱜ ᱫᱚ ᱚᱵᱚᱥᱛᱟ ᱫᱚ ᱵᱟᱹᱱᱩᱜ ᱠᱟᱜ ᱛᱮ
ᱵᱟᱝ ᱜᱚᱝᱠᱮ ᱟᱞᱮ ᱥᱮᱱ ᱫᱚ ᱚᱝᱠᱟ ᱤᱭᱟᱹ ᱠᱚ ᱫᱚ ᱵᱟᱹᱱᱩᱜ ᱛᱟᱞᱮᱭᱟ ᱢᱤᱱᱤ ᱠᱚ ᱫᱚ ᱾ ᱵᱤᱨ ᱫᱤᱥᱚᱢ ᱦᱚᱲ ᱠᱟᱱᱟ ᱞᱮ ᱛᱚ ᱾
ᱦᱳᱭ ᱦᱚᱭ
ᱩᱸ ᱢᱤᱱᱤ ᱠᱚ ᱫᱚ ᱵᱟᱹᱱᱩᱜ ᱛᱟᱞᱮᱭᱟ ᱟᱨ ᱥᱚ ᱥᱚᱨᱠᱟᱨ ᱠᱷᱚᱱᱟᱜ ᱦᱚᱸ ᱚᱝᱠᱟ ᱢᱟ ᱛᱚ ᱥᱟᱦᱟᱡᱡᱚ ᱫᱚ ᱵᱟᱠᱚ ᱮᱢ ᱠᱟᱜ ᱞᱮᱭᱟ ᱛᱚ
ᱟᱯᱮ ᱚᱱᱛᱮ ᱫᱚ ᱪᱮᱫ ᱞᱮᱠᱟ ᱢᱤᱱᱤ ᱠᱚ ᱠᱚ ᱮᱢ ᱠᱟᱜ ᱯᱮᱭᱟ
ᱚᱱᱮ ᱥᱮ ᱥᱳᱞᱟᱨ ᱠᱚ ᱮᱢ ᱠᱟᱣᱟᱜ ᱞᱮᱭᱟ ᱵᱟᱨᱮᱭᱟ ᱢᱮᱱᱟᱜ ᱠᱟᱫᱟ
ᱥᱳᱞᱟᱨᱼᱼ
ᱚᱸᱻ
ᱚᱱᱟ ᱠᱷᱚᱡ ᱜᱤ ᱡᱟ ᱜᱮ ᱦᱩᱭᱩᱜ ᱠᱟᱱᱟ ᱪᱟᱥ-ᱵᱟᱥ ᱠᱚ
ᱚ ᱦᱮᱸ ᱱᱟᱯᱟᱭ ᱜᱮ ᱛᱟᱦᱞᱮᱼᱼ ᱛᱟᱦᱞᱮ ᱟᱯᱮ ᱚᱱᱟ ᱠᱚ ᱨᱮ ᱫᱚ ᱯᱟᱴ ᱠᱚ ᱫᱚ ᱵᱟᱠᱚ ᱪᱟᱥ ᱜᱮᱭᱟ
ᱪᱮᱜ ᱯᱟᱴ ᱠᱚ ᱥᱮ ᱪᱮᱜᱼᱼ
ᱦᱮᱸ ᱦᱮᱸ ᱯᱟᱴᱼᱼ
ᱦᱮᱸ ᱯᱟᱴ ᱦᱚᱸ ᱠᱚ ᱪᱟᱥ ᱜᱮᱭᱟ ᱪᱟᱥ ᱫᱚ ᱟᱫᱚ, ᱟᱞᱮ ᱫᱚ ᱵᱟᱞᱮ ᱪᱟᱥ ᱠᱟᱫᱟ ᱱᱤᱭᱟᱹ ᱵᱟᱨ ᱫᱚ ᱵᱚᱞᱮᱼᱼ
ᱚᱸᱻ
ᱮᱸ ᱯᱟᱴ ᱪᱟᱥᱼᱼ ᱨᱮ ᱦᱚᱸ ᱵᱮᱥ ᱴᱷᱤᱠ
ᱯᱟᱴ ᱫᱚ ᱚᱠᱟ ᱚᱠᱟ ᱚᱠᱟ ᱴᱟᱭᱤᱢ ᱠᱚ ᱨᱮ ᱠᱚ ᱪᱟᱥ ᱜᱮ ᱛᱮ ᱚᱱᱟ ᱫᱚ?
ᱯᱟᱴ
ᱦᱩᱸ
ᱦᱚᱸᱜᱼᱚᱭ ᱦᱟᱸᱜ ᱱᱤᱛᱚᱜ ᱫᱚ ᱠᱳᱼᱼ ᱢᱟᱱᱮ ᱱᱤᱛᱚᱜ ᱫᱚ ᱞᱟᱹᱴᱩ ᱞᱟᱹᱴᱩ ᱫᱟᱲᱮ ᱠᱟᱱᱟ ᱟᱨ ᱠᱤᱼᱼ
ᱚᱸ
ᱮᱸᱣ ᱯᱟᱸᱪ ᱛᱤᱱ ᱪᱟᱨ ᱢᱟᱥ ᱞᱟᱦᱟ ᱠᱚ ᱨᱚᱦᱚᱭ ᱠᱟᱫᱟ
ᱵᱚᱞᱮᱼᱼ
ᱛᱟᱦᱞᱮ ᱟᱯᱮᱥᱮᱜ ᱱᱚᱜᱼᱚᱭ ᱛᱚ ᱜᱟᱯᱟ ᱵᱟᱫ ᱢᱮᱭᱟᱝ ᱟᱵᱚᱣᱟᱜ ᱥᱟᱱᱛᱟᱞᱤ ᱤᱭᱟᱹ ᱥᱟᱱᱛᱟᱞ ᱥᱚᱢᱟᱡᱽ ᱨᱮᱱᱟᱜ ᱦᱩᱞ ᱢᱟᱦᱟ ᱵᱚ ᱥᱮᱴᱮᱨ ᱦᱤᱡᱩᱜ ᱠᱟᱱᱟ ᱛᱚ ᱛᱚ ᱟᱯᱮ ᱚᱱᱛᱮ ᱠᱚ ᱢᱟᱱᱟᱣ ᱜᱮᱭᱟ ᱥᱮ ᱵᱟᱝ ᱦᱩᱞ ᱢᱟᱦᱟ ᱠᱚ?
ᱦᱳᱭ ᱢᱟᱱᱟᱣ ᱢᱟᱱᱟᱣ ᱜᱮ ᱾
ᱟᱸ ᱪᱮᱫ ᱞᱮᱠᱟ ᱠᱚ ᱢᱟᱱᱟᱣᱣᱟ ᱠᱟᱹᱴᱤᱡ ᱵᱮᱱ ᱞᱟᱹᱭ ᱧᱚᱜ ᱞᱮᱱᱠᱷᱟᱱ ᱫᱚ ᱵᱷᱟᱹᱞᱤ ᱠᱚᱜ ᱜᱮᱭᱟ ᱾
ᱦᱳᱭ ᱦᱳ ᱾
ᱦᱢ ᱡᱟᱦᱟᱸ ᱛᱤᱱᱟᱹᱜ ᱵᱮᱱ ᱵᱟᱲᱟᱭᱟ ᱚᱱᱟ ᱴᱩᱠᱩᱱ ᱜᱮ ᱞᱟᱹᱭᱟᱞᱤᱧ ᱵᱮᱱ ᱾
ᱦᱳᱭ ᱡᱟᱦᱟᱸᱞᱤᱧ ᱵᱟᱰᱟᱭᱟ ᱛᱤᱱᱟᱹᱜ ᱜᱟᱱ ᱞᱤᱧ ᱵᱟᱰᱟᱭᱟ ᱩᱱᱟᱹᱜ ᱜᱟ ᱜᱮ ᱟᱸᱡᱚᱢᱟᱵᱮᱱ ᱠᱟᱱᱟ ᱾
ᱦᱮᱸ ᱡᱟᱦᱟᱸ ᱴᱩᱠᱩᱱ ᱵᱮᱱ ᱵᱟᱲᱟᱭᱟ ᱚᱱᱟᱜᱮ ᱞᱟᱹᱭ ᱥᱚᱫᱚᱨ ᱟᱹᱞᱤᱧ ᱵᱮᱱ ᱾
ᱛᱤᱨᱤᱥ ᱡᱩᱱ ᱡᱟᱦᱟᱸ ᱠᱚ ᱢᱮᱛᱟᱜ ᱠᱟᱱᱟ,
ᱦᱳᱭ ᱾
ᱡᱟᱦᱟᱸ ᱫᱚ ᱟᱴᱷᱨᱚᱥᱚ ᱯᱚᱧᱪᱟᱱᱚ ᱥᱟᱞᱨᱮ
ᱦᱮᱸ ᱾
ᱥᱤᱫᱩ ᱠᱟᱹᱱᱦᱩ ᱠᱤᱱ ᱞᱟᱹᱲᱦᱟᱹᱭ ᱞᱮᱱᱟ
ᱦᱮᱸ ᱾
ᱟᱫᱚ ᱚᱱᱟ ᱩᱯᱚᱞᱚᱠᱷᱮ ᱜᱮ ᱢᱟᱱᱟᱣ ᱦᱩᱭᱩᱜ ᱠᱟᱱᱟ ᱾
ᱦᱢ ᱾
ᱟᱫᱚ ᱵᱚᱸᱜᱟ ᱵᱩᱨᱩ ᱦᱩᱭᱩᱜᱼᱟ ᱾
ᱦᱢ ᱾
ᱤᱱᱟᱹ ᱛᱟᱭᱚᱢ ᱫᱚ
ᱚᱱᱟ ᱯᱳᱨᱥᱟᱫ ᱠᱚ ᱦᱟᱹᱴᱤᱧ ᱵᱟᱲᱟ ᱠᱟᱛᱮᱫ
ᱦᱮᱸ ᱦᱮᱸ ᱾
ᱦᱩᱸ ᱾ ᱟ ᱥᱚᱲᱮ ᱦᱩᱭᱩᱜᱼᱟ, ᱥᱚᱲᱮ ᱦᱩᱭ ᱵᱟᱲᱟ ᱠᱟᱛᱮᱫ ᱡᱚᱢ ᱵᱟᱲᱟᱭᱠᱚ ᱡᱚᱛᱚ ᱦᱚᱲᱜᱮ ᱟᱹᱛᱩ ᱨᱮᱱ ᱥᱮ ᱡᱟᱦᱟᱸᱭ ᱠᱚᱠᱚ ᱦᱤᱡᱩᱜ ᱠᱷᱟᱱ ᱵᱟᱦᱨᱮ ᱠᱚᱨᱮᱱ ᱦᱚᱸ
ᱦᱮᱸ ᱾
ᱡᱚᱛᱚ ᱦᱚᱲ ᱜᱮ ᱡᱚᱢ ᱵᱟᱲᱟ ᱠᱟᱛᱮᱫ ᱫᱚ ᱛᱷ ᱠᱟᱹᱴᱤᱡ ᱪᱩᱞᱚᱝ ᱟᱹᱭᱩᱵ ᱵᱮᱞᱟ ᱢᱟᱱᱮ ᱢᱤᱫᱴᱮᱱ ᱚᱱᱩᱥᱴᱷᱟᱱ ᱞᱮᱠᱟ ᱦᱩᱭᱩᱜᱼᱟ ᱾ ᱢᱤᱫ ᱵᱟᱨ ᱠᱟᱛᱷᱟ ᱡᱟᱦᱟᱸᱭ ᱞᱟᱹᱴᱩ ᱦᱚᱲ ᱥᱮ ᱡᱟᱦᱟᱸᱭ ᱠᱚ ᱞᱟᱹᱭ ᱟᱸᱡᱚᱢ ᱟᱵᱚᱱ ᱠᱷᱟᱡ, ᱥᱮ ᱚᱱᱠᱟᱱᱟᱜ ᱚᱱᱚᱬᱦᱮᱸ ᱠᱚ ᱥᱮ ᱡᱟᱦᱟᱱᱟᱜ ᱚᱠᱟ ᱚᱱᱩᱥᱴᱷᱟᱱ ᱞᱮᱠᱟ ᱦᱩᱭᱩᱜᱼᱟ ᱾
ᱚᱻ
ᱡᱟᱦᱟᱱᱟᱜ ᱠᱚ ᱩᱱᱠᱩ ᱜᱤᱫᱽᱨᱟᱹ ᱠᱚ ᱞᱟᱹᱭ ᱩᱱᱠᱩ ᱞᱟᱹᱜᱤᱫ ᱦᱚᱸ ᱥᱮᱨᱯᱟᱹ ᱛᱟᱦᱮᱱᱟ ᱾
ᱦᱳᱭ ᱾
ᱟᱹᱰᱤ ᱞᱟᱹᱴᱩ ᱫᱚ ᱵᱚᱞᱮ ᱵᱟᱝ ᱦᱩᱭᱩᱜᱼᱟ ᱵᱟᱞᱮ ᱦᱩᱭ ᱦᱚᱪᱚ ᱵᱟᱲᱟ ᱠᱟᱫᱟ ᱟᱫᱚ ᱠᱟᱹᱴᱤᱡ ᱢᱟᱪᱷᱟ ᱛᱮᱜᱮ ᱯᱟᱨᱚᱢ
ᱚᱱᱠᱟ ᱞᱟᱹᱴᱩ ᱠᱚ ᱥᱟᱺᱦᱤᱡ ᱞᱟᱹᱴᱩ ᱥᱟᱺᱦᱤᱡ ᱵᱟᱠᱚ ᱦᱩᱭᱩᱜ ᱵᱟᱝ ᱦᱩᱭ ᱵᱟᱲᱮᱫ ᱛᱮ ᱟᱯᱮ ᱯᱟᱥᱮᱨᱮ ᱟᱹᱛᱩ ᱠᱚᱨᱮ? ᱟᱯᱮ ᱟᱹᱛᱩ ᱵᱟᱝ ᱨᱮᱦᱚᱸ ᱢᱤᱫᱴᱮᱡ ᱮᱴᱟᱜ ᱟᱹᱛᱩ ᱠᱚᱨᱮ ᱾
ᱞᱟᱹᱴᱩ ᱢᱟᱪᱷᱟ ᱛᱮᱫᱚ ᱵᱟᱝ ᱦᱩᱭ ᱵᱟᱲᱟ ᱠᱟᱱᱟ ᱱᱚᱛᱮ ᱟᱞᱮ ᱟᱰᱮᱯᱟᱥᱮ ᱠᱚᱨᱮ ᱦᱚᱸ
ᱦᱢ ᱾
ᱚᱱᱠᱟ ᱠᱷᱟᱹᱞᱤ ᱾ ᱵᱚᱸᱜᱟᱼᱵᱩᱨᱩ ᱥᱮ ᱡᱟᱦᱟᱱᱟᱜ ᱚᱱᱟ ᱦᱩᱭᱱᱟ ᱢᱤᱫᱵᱟᱨ ᱠᱟᱛᱷᱟ ᱞᱟᱹᱭ ᱟᱸᱡᱚᱢ,
ᱦᱚᱸ
ᱱᱮ ᱟᱣᱨᱤ ᱟᱨ ᱚᱱᱛᱮ ᱫᱚ?
ᱱᱚᱛᱮ ᱦᱚᱸ ᱟᱹᱰᱤ ᱟᱭᱢᱟ ᱜᱮᱠᱚ ᱢᱟᱱᱟᱣ ᱜᱮᱭᱟ ᱛᱚ ᱟᱞᱮ ᱱᱚᱰᱮ ᱫᱚ, ᱢᱮᱱᱛᱮᱞᱮ ᱡᱮ ᱟᱞᱮ ᱟᱞᱮ ᱟᱹᱛᱩ ᱨᱮᱫᱚ ᱵᱟᱝᱠᱚ ᱢᱟᱱᱟᱣ ᱜᱮᱭᱟ᱾
ᱵᱟᱝ ᱠᱚ ᱢᱟᱱᱟᱣᱟ?
ᱦᱮᱸ ᱢᱟᱱᱮ ᱵᱟᱝ ᱦᱩᱭᱩᱜ ᱜᱮᱭᱟ ᱮᱨᱯᱚᱨᱮ ᱯᱟᱥᱮᱨ ᱟᱹᱛᱩ ᱨᱮᱫᱚ ᱦᱩᱭᱩᱜ ᱜᱮᱭᱟ᱾
ᱦᱳᱭ,
ᱟᱫᱚ, ᱫᱤᱠᱩ ᱧᱚᱜ ᱜᱮᱭᱟᱞᱮ ᱛᱚ ᱠᱟᱹᱴᱤᱜ ᱫᱤᱠᱩ ᱫᱚᱢᱮ ᱢᱮᱱᱟᱜ ᱠᱚᱣᱟ ᱡᱟᱹᱥᱛᱤ ᱧᱚᱜ ᱜᱮᱛᱟ ᱞᱮᱭᱟ᱾ ᱡᱟᱹᱥᱛᱤ ᱧᱚᱜ ᱢᱮᱱᱟᱜ ᱠᱚ ᱛᱟᱞᱮᱭᱟ ᱫᱤᱠᱩ ᱜᱮ ᱦᱚᱲ ᱫᱚ ᱠᱟᱹᱴᱤᱜ ᱠᱚᱢ ᱧᱚᱜ ᱜᱮᱭᱟ᱾
ᱦᱳᱭ,
ᱮᱭ ᱠᱟᱨᱚᱱ ᱛᱮᱜᱮ ᱟᱞᱮ ᱫᱚ ᱵᱟᱝᱠᱚ ᱡᱳᱨ ᱜᱮ ᱛᱟᱞᱮᱭᱟ,
ᱦᱳᱭ,
ᱚ ᱜᱚᱝᱠᱮ ᱟᱯᱮ ᱥᱮᱫ ᱛᱟᱦᱚᱞᱮ ᱥᱚᱦᱨᱟᱭ ᱵᱟᱦᱟ ᱚᱱᱟ ᱠᱚᱯᱮ ᱢᱟᱱᱟᱣ ᱜᱮᱭᱟ ᱥᱮ ᱵᱟᱝ?
ᱦᱳᱭ ᱥᱚᱦᱨᱟᱭ ᱵᱟᱦᱟ ᱠᱚ ᱢᱟᱱᱟᱣ ᱜᱮ᱾
ᱚᱸ ᱠᱟᱹᱴᱤᱜ ᱦᱮᱸ ᱱᱚᱛᱮ ᱦᱚᱸ ᱢᱟᱱᱟᱣ ᱜᱮᱭᱟ ᱠᱚ᱾ ᱟᱯᱮ ᱥᱮᱱ ᱡᱩᱫᱤ ᱮᱸ ᱪᱮᱫ ᱞᱮᱠᱟ ᱥᱚᱨᱦᱟᱭ ᱠᱚ ᱦᱩᱭᱩᱜ ᱜᱮᱭᱟ ᱠᱟᱹᱴᱤᱜ ᱡᱩᱫᱤ ᱵᱮᱱ ᱞᱟᱹᱭ ᱠᱮᱭᱟ ᱤᱱᱟᱹᱠᱷᱟᱱ ᱱᱟᱯᱟᱭ ᱠᱚᱜ, ᱠᱚᱜ ᱜᱮᱭᱟ,
ᱥᱚᱨᱦᱟᱭ ᱫᱚ ᱟᱪᱪᱷᱟ ᱟᱵᱮᱱ ᱜᱮ ᱞᱟᱹᱭ ᱞᱮᱵᱮᱱ ᱚᱱᱛᱮᱱᱟᱜ? ᱞᱤᱧ ᱟᱸᱡᱚᱢ ᱠᱟᱜ ᱜᱮ ᱪᱮᱫ ᱞᱮᱠᱟ,
ᱦᱳᱭ, ᱥᱚᱦᱨᱟᱭ ᱨᱮᱫᱚ ᱠᱚ ᱢᱮᱱ ᱜᱮᱭᱟ ᱛᱚ ᱦᱟᱹᱛᱤ ᱞᱮᱠᱟᱱ ᱯᱚᱨᱚᱵᱽ ᱠᱟᱱ ᱛᱟᱵᱚᱱᱟ ᱥᱟᱱᱛᱟᱲ ᱦᱚᱲᱟᱜ ᱫᱚ᱾
ᱦᱳᱭ ᱦᱳᱭ,
ᱮᱸ ᱢᱚᱬᱮ ᱥᱤᱧ ᱢᱚᱬᱮ ᱧᱤᱫᱟᱹ ᱠᱚ ᱮᱱᱮᱜ ᱜᱮᱭᱟ ᱛᱚ,
ᱦᱳᱭ,
ᱛᱚ ᱮᱨ ᱯᱚᱨᱮ ᱟᱨᱚ ᱟᱭᱢᱟ ᱢᱟᱱᱮ, ᱥᱟᱨᱡᱚᱢ ᱵᱟᱦᱟ ᱛᱮᱠᱚ ᱵᱟᱦᱟᱜᱼᱟ᱾
ᱦᱳᱭ ᱦᱳᱭ᱾
ᱛᱟᱯᱚᱨ ᱮᱢᱱᱤ ᱰᱟᱝᱜᱨᱤ ᱪᱟᱦᱟᱣ ᱠᱚᱦᱚᱸ ᱦᱩᱭᱩᱜᱼᱟ᱾
ᱦᱳᱭ ᱦᱳᱭ,
ᱦᱩᱸ ᱚᱱᱟ ᱠᱚ ᱦᱩᱭ ᱵᱟᱲᱟ ᱠᱟᱛᱮᱜ ᱰᱟᱝᱨᱤ ᱠᱚ ᱢᱟᱱᱮ ᱯᱳᱭᱞᱳ ᱮᱦᱚᱵ ᱨᱮᱠᱚ, ᱰᱟᱝᱜᱨᱤ ᱠᱚᱠᱚ ᱯᱩᱡᱟᱹ ᱟᱠᱚᱣᱟ᱾ ᱪᱩᱢᱟᱹᱲᱟ ᱠᱚᱣᱟ ᱠᱚ ᱥᱩᱱᱩᱢ ᱠᱚᱠᱚ ᱚᱡᱚᱜ ᱟᱠᱚᱣᱟ,
ᱚ,
ᱟᱦᱟ ᱵᱟᱦᱟ ᱢᱮᱱᱛᱮᱫᱚ ᱦᱩᱭᱩᱜ ᱠᱟᱱᱟ ᱮᱢᱱᱤ ᱵᱟᱦᱟ, ᱵᱟᱦᱟ ᱫᱚ ᱢᱟᱱᱮ ᱟᱭᱢᱟ ᱡᱟᱭᱜᱟ ᱠᱚᱨᱮ ᱞᱤᱧ ᱧᱮᱞ ᱠᱟᱫᱟ ᱡᱮ ᱵᱟᱦᱟ ᱦᱚᱸ ᱟᱹᱰᱤ ᱱᱟᱱᱟ ᱨᱚᱠ, ᱠᱚᱢ ᱵᱟᱦᱟ ᱛᱮᱠᱚ ᱵᱟᱦᱟᱜ ᱜᱮᱭᱟ᱾
ᱦᱳᱭ ᱦᱳᱭ,
ᱡᱮᱢᱚᱱ, ᱱᱤᱢ ᱵᱟᱦᱟ ᱠᱚ ᱱᱤᱢ ᱵᱟᱦᱟ ᱛᱮᱦᱚᱸ ᱠᱚ ᱵᱟᱦᱟᱜ ᱜᱮᱭᱟ ᱚᱠᱟ ᱡᱟᱭᱜᱟ ᱠᱚᱨᱮ ᱫᱚ ᱚᱠᱟ ᱠᱚᱨᱮᱫᱚ ᱥᱟᱨᱡᱚᱢ ᱵᱟᱦᱟ ᱛᱚᱠᱚ ᱵᱟᱦᱟᱜ ᱜᱮᱭᱟ᱾ ᱟᱞᱮ ᱱᱚᱰᱮ ᱫᱚ ᱮᱱᱛᱮ ᱜᱮᱞᱮ ᱡᱮ ᱮᱢᱱᱤ ᱥᱟᱨᱡᱚᱢ ᱵᱟᱦᱟ ᱛᱮᱜᱮᱞᱮ ᱵᱟᱦᱟᱜᱼᱟ ᱟᱯᱮ ᱚᱱᱛᱮ ᱜᱮ